ᱚ ᱢᱮᱱᱮᱛ ᱛᱟᱦᱮ ᱪᱮᱞ ᱟᱦ ᱢᱚᱪ ᱵᱟᱲᱟ ᱜᱮᱼᱼ ᱤᱧ ᱦᱚᱸ ᱮᱥᱮ ᱫᱚ ᱢᱚᱡ ᱦᱟᱛᱟᱲ ᱜᱮ᱾
ᱛᱮᱦᱮᱧ ᱫᱚ ᱪᱮᱞ ᱠᱟ ᱟᱯᱮ ᱥᱮᱪ ᱥᱤᱛᱩᱝ ᱠᱟᱫᱟᱭ ᱥᱮ ᱨᱤᱢᱤᱞ ᱨᱤᱢᱤᱞ ᱪᱮᱞ ᱠᱟ ᱢᱮᱱᱟᱜᱼᱟ
ᱛᱮᱦᱮᱧ ᱫᱚ ᱟᱹᱰᱤ ᱢᱚᱸᱡᱽ ᱩᱢᱩᱞ ᱜᱮ ᱢᱤᱱᱟᱜ ᱠᱟᱫᱟ
ᱩᱢᱩᱞ ᱜᱮ ᱢᱤᱱᱟᱜᱼᱟ
ᱩᱢ ᱟᱫᱚ ᱦᱚᱭ ᱛᱷᱚᱲᱟ ᱛᱷᱚᱲᱟ ᱤᱭᱟᱹᱜ ᱠᱟᱱᱟ
ᱦᱮᱸ ᱦᱮᱸ ᱟᱞᱮ ᱥᱮᱪ ᱦᱚᱸ ᱛᱮᱦᱮᱧ ᱫᱚ ᱨᱤᱢᱤᱞ ᱨᱤᱢᱤᱞ ᱜᱮ ᱢᱮᱱᱟᱜ ᱠᱟᱫᱟ ᱢᱟᱱᱮ ᱵᱟᱭ ᱥᱤᱛᱩᱝ ᱫᱚ ᱩᱱᱟᱹᱜ ᱫᱚᱼᱼ
ᱚᱻ
ᱛᱷᱟᱞᱮ ᱰᱟᱹᱵᱽᱨᱟᱹ ᱯᱟᱭᱨᱟ ᱠᱚ ᱦᱚᱭ ᱵᱟᱲᱟᱭ ᱱᱟ ᱥᱮ ᱟᱣᱨᱤ
ᱰᱟᱹᱵᱽᱨᱟᱹ ᱯᱟᱭᱨᱟ ᱠᱚ ᱫᱚ ᱥᱮᱛᱟᱜ ᱨᱮ ᱜᱮ ᱦᱳᱭ ᱮᱱᱟ
ᱟᱪᱪᱷᱟ ᱥᱮᱛᱟᱜ ᱨᱮ ᱜᱮ ᱦᱩᱸ
ᱩᱸ ᱟᱪᱪᱷᱟ ᱜᱚᱝᱠᱮᱧ ᱢᱮᱱᱮᱫ ᱛᱟᱦᱮᱱᱟ
ᱦᱮᱸ
ᱥᱚᱨᱦᱟᱭ ᱫᱚ ᱟᱯᱮ ᱦᱚᱸ ᱯᱩᱱ ᱢᱚᱬᱮ ᱢᱟᱦᱟ ᱯᱮ ᱢᱟᱱᱟᱣᱟ ᱵᱟᱝ ᱥᱮ
ᱦᱮᱸ ᱟᱞᱮ ᱦᱚᱸ ᱱᱚᱛᱮ ᱦᱚᱸ ᱢᱚᱬᱮ ᱢᱟᱦᱟ ᱜᱮ᱾
ᱚ ᱟᱪᱪᱷᱟ ᱥᱟᱠᱨᱟᱛ ᱫᱚ ᱛᱚᱵᱮ?
ᱟᱞᱮ ᱫᱚ ᱱᱚᱜ-ᱚ ᱱᱚᱝᱠᱟ ᱟᱞᱮ ᱫᱚ ᱱᱚᱛᱮ ᱫᱚ ᱯᱩᱥ ᱵᱚᱸᱜᱟ ᱞᱮ ᱥᱚᱨᱦᱟᱭᱚᱜ-ᱟ, ᱟᱯᱮ ᱫᱚ ᱥᱚᱨᱚᱦᱟᱭ ᱵᱚᱸᱜᱟ ᱥᱮ ᱯᱩᱥ ᱵᱚᱸᱜᱟ?
ᱯᱩᱥ ᱵᱚᱝᱜᱟ ᱜᱮ᱾
ᱟᱪᱪᱷᱟ ᱟᱪᱪᱷᱟ ᱟ ᱚᱱᱟ ᱫᱚ ᱢᱤᱜ ᱥᱟᱶ ᱛᱮ ᱚᱱᱟ ᱫᱚ ᱢᱮᱥᱟᱞ ᱪᱟᱞᱟᱜ-ᱟ᱾ ᱪᱮᱜ ᱞᱮᱠᱟ ᱞᱟᱹᱭᱟᱢ ᱠᱟᱹᱱᱟᱹᱧ ᱱᱚᱱᱠᱟ᱾ ᱮᱸ ᱯᱩᱥ ᱵᱚᱸᱜᱟ ᱨᱮᱭᱟᱜ ᱡᱚᱠᱷᱚᱱ ᱢᱩᱪᱟᱹᱜ ᱵᱟᱝ ᱯᱟᱲᱟᱜ-ᱟ ᱚᱱᱟ ᱯᱚᱪᱤᱥᱟ ᱪᱷᱟᱵᱽᱵᱤᱥᱟᱼᱼ ᱡᱟᱦᱟᱸ ᱵᱩᱫᱽᱵᱟᱨ ᱜᱮᱞᱮ ᱧᱟᱢᱟ ᱚᱱᱟ ᱵᱩᱫᱽᱵᱟᱨ ᱜᱮᱞᱮ ᱩᱢ ᱛᱮᱦᱮᱱᱟ ᱚᱱᱟ ᱵᱩᱫᱽᱵᱟᱨ ᱨᱮ ᱫᱚ ᱩᱢ ᱢᱟᱦᱟᱸ᱾
ᱦᱮᱸ
ᱢᱟᱱᱮ ᱚᱱᱟ ᱫᱚ ᱩᱢ ᱠᱮᱜ ᱜᱮ ᱟᱫᱚ ᱚᱱᱟ ᱡᱩᱫᱤ ᱯᱚᱪᱤᱥᱟ ᱞᱮ ᱩᱢᱟ ᱦᱮᱸ᱾ ᱛᱟᱞᱮ ᱦᱟᱸᱜ ᱢᱩᱪᱟᱹᱜ ᱢᱟᱦᱟᱸ ᱥᱮᱜ ᱯᱟᱲᱟᱜ ᱠᱟᱱᱟ ᱢᱤᱫᱼᱵᱟᱨ ᱫᱤᱱ ᱛᱮᱦᱮᱱᱟ ᱦᱳᱭᱛᱚ ᱛᱚ ᱮᱠᱫᱚᱢ ᱢᱩᱡᱼᱼ ᱪᱟᱹᱜ ᱮᱱ ᱜᱮ ᱚᱱᱟ ᱥᱚᱨᱦᱟᱭ ᱦᱚᱸ ᱢᱩᱪᱟᱹᱠᱚᱜ-ᱟ ᱟᱨ ᱢᱩᱪᱟᱹᱜ ᱥᱟᱶᱛᱮ ᱟᱻ ᱥᱟᱠᱨᱟᱛ ᱫᱚ ᱚᱱᱟ ᱢᱩᱪᱼᱼ ᱪᱟᱹᱜ ᱨᱮᱞᱮ‌ ᱤᱭᱟᱹ ᱠᱮᱜ ᱜᱮ᱾
ᱦᱩᱸ ᱚ ᱛᱚᱵᱮᱼᱼ ᱥᱚᱨᱦᱟᱭ ᱨᱮᱭᱟᱜ ᱮᱛᱚᱦᱚᱵ ᱫᱤᱱ ᱩᱢ ᱢᱟᱦᱟᱸ ᱚᱱᱠᱟ ᱫᱟᱠᱟᱭ ᱢᱟᱦᱟ ᱚᱱᱠᱟ ᱟᱯᱮ ᱦᱚᱸ ᱚᱱᱠᱟ ᱜᱤ᱾
ᱦᱮᱸ ᱚᱱᱠᱟ ᱜᱮ ᱚᱱᱠᱟ ᱜᱮ᱾
ᱳᱻ
ᱩᱢ ᱢᱟᱦᱟᱸ ᱛᱟᱨᱯᱚᱨᱮ ᱫᱟᱠᱟᱭ ᱢᱟᱦᱟᱸ ᱠᱷᱩᱱᱴᱟᱹᱣ ᱢᱟᱦᱟ᱾ ᱟ ᱡᱟᱞᱮ ᱢᱟᱦᱟᱸ ᱜᱟᱫᱚᱭ ᱢᱟᱦᱟᱸ ᱚᱱᱟ ᱠᱚ ᱥᱚᱵᱽ ᱜᱮ᱾
ᱟᱸᱪᱪᱷᱟ ᱛᱚᱵᱮ ᱦᱟᱠᱩ ᱠᱟᱴᱠᱚᱢ ᱫᱚ ᱦᱟᱸᱜ ᱚᱠᱟ ᱴᱟᱜ ᱯᱮ ᱢᱮᱛᱟᱜ-ᱟ?
ᱦᱟᱹᱠᱩ ᱠᱟᱴᱠᱚᱢ ᱫᱚ ᱚᱱᱮ ᱦᱟᱸᱜ ᱚᱻ ᱢᱩᱪᱟᱹᱜᱚᱜ ᱠᱟᱱᱟ ᱵᱟᱝᱼᱼ
ᱯᱩᱥ ᱵᱚᱸᱜᱟ ᱦᱮᱸ ᱚᱱᱟ ᱢᱟᱱᱮ ᱦᱮ ᱮᱱ ᱦᱤᱞᱳᱜ ᱜᱮ ᱡᱟᱹᱱᱤᱡ ᱦᱟᱹᱠᱩ ᱠᱟᱴᱠᱚᱢ ᱫᱚ ᱦᱮᱸ᱾
ᱦᱮᱸ ᱦᱮᱸ ᱚᱱᱟ ᱡᱟᱞᱤ ᱫᱚᱥᱟᱨᱟᱜ ᱫᱤᱱ᱾
ᱦᱮᱸ ᱡᱟᱞᱤ ᱫᱚᱥᱟᱨ ᱫᱚᱥᱟᱨ ᱯᱟᱲᱟᱜ-ᱟ ᱦᱮᱸ᱾
ᱦᱩᱸ᱾
ᱷᱮᱸᱦ, ᱮᱱ ᱞᱳᱜ, ᱦᱮᱸ᱾
ᱳᱣ ᱾
ᱱᱚ ᱱᱚᱝᱠᱟ ᱟᱨ ᱟᱯᱮ ᱫᱚ ᱱᱚᱝᱠᱟ ᱩᱢ ᱫᱚ ᱪᱮᱜ ᱞᱮᱠᱟ ᱢᱟᱱᱮ ᱪᱮᱜ ᱞᱮᱠᱟ ᱯᱮ ᱫᱤᱱ ᱛᱟᱦᱮᱱᱟ? ᱟᱫᱚᱢ ᱠᱚ ᱫᱩᱧ ᱧᱮᱞᱮᱜ ᱠᱚᱣᱟ ᱢᱟᱱᱮ ᱡᱟᱦᱟᱸᱭ ᱯᱩᱥ ᱵᱚᱸᱜᱟ ᱠᱚ ᱥᱚᱨᱦᱟᱭᱚᱜ-ᱟ ᱩᱱᱠᱩ ᱫᱚᱼᱼ ᱯᱚᱪᱤᱥᱟ ᱮᱠᱫᱚᱢ ᱠᱚ ᱯᱷᱤᱠᱥᱴ ᱠᱟᱫᱟ ᱡᱟᱦᱟᱸ ᱵᱟᱨ ᱜᱮ ᱯᱟᱲᱟᱜ-ᱟ ᱚᱱᱮ ᱚᱱᱠᱟ ᱚᱱᱠᱟ ᱾ ᱟᱯᱮ ᱯᱷᱤᱠᱥ ᱠᱟᱫᱟ ᱯᱮ ᱥᱮ ᱚᱱᱠᱟ ᱯᱮ ᱫᱤᱱ ᱛᱮᱦᱮᱱᱟ ᱾
ᱱᱚᱜ-ᱚᱭ ᱵᱟᱝ ᱫᱤᱱ ᱫᱤᱱ
ᱫᱤᱱ ᱦᱟᱝ ᱾
ᱦᱩᱸᱻ ᱾
ᱦᱩᱸ ᱟᱞᱮ ᱫᱚ ᱱᱚᱜ-ᱚ ᱱᱚᱝᱠᱟ ᱠᱟᱱᱟ ᱢᱟᱱᱮ ᱵᱤᱥᱤᱨ ᱵᱷᱟᱜᱽ ᱜᱤᱧ ᱧᱮᱞ ᱟᱹᱜᱩ ᱠᱮᱫᱟ ᱮ ᱯᱩᱥ ᱵᱚᱸᱜᱟ ᱨᱮᱭᱟᱜᱼᱼ ᱢᱩᱪᱟᱹᱜ ᱵᱩᱫᱽᱵᱟᱨ ᱡᱟᱦᱟᱸ ᱫᱤᱱ ᱜᱮ ᱯᱟᱲᱟᱜ ᱚᱱᱟ ᱫᱤᱱ ᱜᱮ ᱟᱞᱮ ᱫᱚᱞᱮ ᱩᱢ ᱛᱮᱦᱮᱱᱟ ᱾
ᱟᱪ-ᱪᱷᱟ ᱟᱪ-ᱪᱷᱟ ᱾
ᱠᱩ-ᱠᱩᱲ-ᱠᱩᱫ-ᱠᱩᱠ-ᱠᱩ, ᱚᱱ ᱠᱟᱱ ᱾
ᱥᱩᱸᱝ ᱾
ᱴᱷᱤᱝᱼᱤᱝ-ᱤᱝ-ᱴᱦᱚᱜ ᱾ ᱢᱪᱮᱜ, ᱟᱯᱮ ᱫᱚ ᱵᱩᱫᱽᱵᱟᱨ ᱵᱟᱝ ᱯᱮ ᱯᱟᱸᱡᱟᱭ ᱛᱮᱦᱮᱱᱟ ᱥᱮ ᱡᱟᱦᱟᱸ ᱫᱤᱱ ᱜᱮ ᱯᱟᱲᱟᱣ ᱞᱮᱱᱠᱷᱟᱡ ᱜᱮ ᱦᱳᱭᱳᱜ-ᱟ ᱩᱢ ᱢᱟᱦᱟᱸ?
ᱟᱨ ᱟᱞᱮ ᱫᱚᱞᱮ ᱫᱤᱱ ᱱᱟᱦᱟᱸᱜ ᱫᱚᱲᱦᱟ ᱛᱮ ᱚᱱᱟ ᱫᱚ ᱮᱸ ᱜᱟᱯᱟᱞᱢᱟᱨᱟᱣ ᱦᱚᱦᱚ ᱠᱟᱛᱮᱜ ᱾
ᱦᱮᱸ ᱦᱮᱸ, ᱟᱞᱮ ᱦᱚᱸ ᱚᱱᱠᱟ ᱛᱚᱞᱮ ᱦᱚᱦᱚᱭ ᱜᱮᱭᱟ ᱟᱫᱚ ᱠᱤᱱᱼᱼ ᱛᱚ ᱚᱱᱟ ᱟᱞᱮ ᱫᱚ ᱵᱩᱫᱽᱵᱟᱨ ᱜᱤᱞᱮ ᱯᱟᱸᱡᱟᱭ ᱛᱮᱦᱮᱱᱟ ᱡᱮ ᱚᱱᱟ ᱚᱠᱟ ᱴᱟᱜ ᱢᱩᱪᱟᱹᱜ ᱟ ᱢᱩᱪᱟᱹᱜ ᱥᱚᱯᱛᱟᱦ ᱚᱠᱟ ᱴᱟᱜ ᱵᱩᱫᱽᱵᱟᱨ ᱯᱟᱲᱟᱜ ᱠᱟᱱᱟ ᱯᱚᱪᱤᱥᱟ ᱪᱷᱟᱵᱤᱥᱟ ᱪᱚᱵᱽᱵᱤᱥᱟ ᱦᱚᱜ-ᱚᱱᱟ ᱜᱮ ᱵᱮᱥᱤ ᱯᱟᱲᱟᱜ ᱛᱮᱦᱮᱱᱟ᱾
ᱯᱷᱟᱸᱠᱟ ᱜᱮᱭᱟ ᱾
ᱛᱚ ᱩᱱ ᱩᱱᱟᱹᱜ ᱻ ᱮᱱ ᱦᱤᱞᱳᱜ ᱜᱮ ᱟᱞᱮ ᱫᱚᱞᱮ ᱩᱢ ᱢᱟᱦᱟᱭ ᱞᱮ ᱤᱭᱟᱹᱭ ᱛᱮ ᱮᱦᱚᱵ ᱛᱮᱦᱮ ᱟᱨᱠᱤ ᱾
ᱴᱷᱚᱜ-ᱩᱸ-ᱴᱷᱚᱜ ᱾
ᱵᱩᱫᱷᱵᱟᱨ ᱢᱟᱱᱮ ᱥᱟᱹᱜᱩᱱ ᱢᱟᱦᱟᱸ ᱟᱵᱚ ᱥᱟᱱᱛᱟᱲ ᱵᱚᱱ ᱢᱮᱛᱟᱜ ᱠᱟᱱ ᱥᱟᱹᱜᱩᱱ ᱢᱟᱦᱟᱸ ᱟᱞᱮ ᱫᱚᱞᱮ ᱯᱟᱸᱡᱟᱭ ᱛᱟᱸᱦᱮᱱᱟ ᱾
ᱟᱪ-ᱪᱷᱟ, ᱦᱩᱸ- ᱦᱩᱸ -ᱦᱩᱸ ᱾
ᱦᱩᱸ ᱾
ᱱᱚᱛᱮ ᱢᱟ ᱜᱚᱝᱠᱮ ᱚᱱᱟᱠᱚ ᱫᱤᱱ ᱢᱟ ᱵᱟᱞᱮ ᱵᱟᱲᱟᱭ ᱾
ᱮᱸ ᱟᱞᱮ ᱫᱚ ᱟᱫᱚ ᱵᱟᱝᱞᱟ ᱛᱮᱞᱮ ᱦᱮᱣᱟᱣ ᱠᱟᱱᱟ ᱛᱚ ᱵᱟᱝᱞᱟ ᱛᱮᱫᱚ ᱵᱩᱫᱵᱟᱨ ᱜᱮ ᱢᱟᱱᱮ ᱱᱚᱣᱟ ᱛᱚ ᱵᱩᱫᱷᱵᱟᱨ ᱠᱚ ᱤᱭᱟᱹᱭᱟ ᱟᱫᱚ ᱤᱧᱫᱚᱧ ᱪᱤᱱᱛᱟᱹ ᱵᱟᱲᱟᱭᱟ ᱵᱩᱫᱷᱵᱟᱨ ᱢᱟᱱᱮ ᱥᱟᱱᱛᱟᱲ ᱛᱮ ᱡᱩᱫᱤᱢ ᱤᱭᱟᱹ ᱢᱟᱦᱟ ᱠᱚᱢ ᱤᱭᱟᱹᱭ ᱠᱷᱟᱡ ᱫᱚ ᱚᱱᱟ ᱫᱚ ᱥᱟᱹᱜᱩᱱ ᱢᱟᱦᱟ ᱯᱟᱲᱟᱜ ᱠᱟᱱᱟ ᱛᱟᱨᱯᱚᱨᱮ ᱥᱟᱨᱫᱤ ᱢᱟᱦᱟ ᱾ ᱛᱟᱞᱦᱮ ᱫᱚ ᱥᱟᱹᱜᱩᱱ ᱢᱟᱦᱟᱸ ᱜᱮᱞᱮ ᱯᱟᱸᱡᱟᱭ ᱛᱟᱸᱦᱮᱱᱟ ᱡᱟᱦᱟᱸ ᱜᱮ ᱯᱩᱥ ᱵᱚᱸᱜᱟ ᱨᱮᱭᱟᱜ ᱥᱟᱹᱜᱩᱱ ᱢᱟᱦᱟᱸ ᱛᱟᱦᱮᱸᱱᱟ ᱮᱸᱜ ᱢᱩᱪᱟᱹᱫ ᱤᱭᱟᱹ ᱥᱟᱹᱜᱩᱱ ᱢᱟᱦᱟᱸ ᱚᱱᱟ ᱢᱟᱦᱟᱸ ᱨᱮᱫᱚᱞᱮ ᱩᱢ ᱛᱟᱸᱦᱮᱱᱟ ᱾
ᱦᱩᱸ- ᱦᱩᱸ ᱾
ᱛᱟᱨᱯᱚᱨᱮ ᱚᱱᱛᱮ ᱠᱷᱚᱱ ᱟᱨᱚ ᱯᱳᱱ-ᱢᱚᱬᱮ ᱫᱤᱱ ᱪᱟᱹᱞᱩᱜᱼᱟ ᱾
ᱜᱚᱝᱠᱮ ᱟᱞᱮ ᱢᱟ ᱱᱚᱛᱮ ᱢᱟ ᱚᱱᱟ ᱠᱚ ᱫᱤᱱ ᱜᱮ ᱵᱟᱲᱟᱭ ᱜᱮ ᱵᱟᱹᱱᱩᱜᱼᱟ ᱾
ᱟᱪ-ᱪᱷᱟ ᱾
ᱥᱮ ᱥᱟᱹᱨᱫᱤ ᱢᱟᱦᱟᱸ ᱧᱩᱦᱩᱢ ᱢᱟᱦᱟᱸ ᱵᱟᱞᱮ ᱢᱟᱦᱟᱸ ᱱᱚᱣᱟ ᱠᱚᱫᱚ ᱱᱟᱦᱟᱜ ᱱᱚᱛᱮ ᱟᱞᱮ ᱫᱚ ᱵᱟᱞᱮ ᱵᱟᱲᱟᱭᱟ ᱾ ᱟᱞᱮ ᱫᱚ ᱦᱟᱱᱟ-ᱢᱢ, ᱩᱸᱦ ᱾
ᱟᱵᱚᱣᱼᱟᱜ ᱡᱟᱦᱟᱸ ᱢᱟᱦᱟᱸ ᱚᱱᱟ ᱢᱟᱦᱟᱸ ᱨᱮᱜᱮ ᱟᱭᱢᱟ ᱠᱤᱪᱷᱩ ᱢᱮᱱᱟᱜᱼᱟ ᱢᱤᱫᱴᱮᱱ, ᱢᱟᱱᱮ ᱥᱟᱹᱲᱭᱟᱹᱨᱮ ᱢᱮᱥᱟ ᱡᱟᱦᱟᱸ ᱠᱚ ᱢᱮᱛᱟᱜ ᱠᱟᱱᱟ ᱯᱷᱤᱞᱳᱞᱚᱡᱤ ᱞᱮᱠᱟᱱᱼᱟᱜ ᱠᱟᱱ ᱛᱟᱵᱚᱱᱟ ᱾ ᱱᱚᱜ ᱚ ᱱᱚᱣᱟ ᱠᱚᱦᱚᱸ ᱚᱱᱟ ᱵᱟᱨ ᱠᱷᱚᱡ ᱜᱮ ᱟᱭᱢᱟ ᱠᱤᱪᱷᱩ ᱢᱮᱱᱟᱜ ᱠᱟᱫᱟ ᱾
ᱦᱩᱸ ᱾ ᱟᱫᱚ ᱱᱚᱛᱮ ᱫᱚ ᱵᱤᱥᱤ ᱠᱟᱨᱛᱮ ᱵᱚᱞᱮ ᱵᱟᱲᱟᱭ ᱜᱮ ᱵᱟᱹᱱᱩᱜᱼᱟ ᱟᱥᱚᱞ ᱠᱟᱛᱷ ᱠᱟᱛᱷᱟ ᱫᱚ ᱾
ᱦᱮᱸ- ᱦᱮᱸ -ᱦᱮᱸ ᱴᱷᱤᱠ -ᱴᱷᱤᱠ ᱷᱮᱦ ᱢᱟᱱᱮ ᱠᱟᱞᱪᱟᱨ ᱯᱮ ᱵᱟᱹᱜᱤ ᱧᱚᱜ ᱟᱠᱟᱫᱟ ᱡᱟᱹᱱᱤᱡ ᱢᱟᱱᱮ ᱱᱟᱜ ᱤᱭᱟᱹ ᱠᱟᱛᱮ ᱚᱱᱟ ᱴᱟᱜ ᱚᱱᱟ ᱦᱚᱛᱮᱡ ᱛᱮ ᱱᱟᱥᱮ ᱦᱳᱭᱛᱳ ᱚᱝᱠᱟ ᱨᱮ ᱢᱮᱱᱟᱜ ᱯᱮᱭᱟ ᱾ ᱠᱟᱞᱪᱟᱨ ᱤᱫᱤ ᱞᱮᱠᱷᱟᱡ ᱟᱨᱚ ᱦᱟᱸᱜ ᱦᱮᱸ, ᱠᱟᱞᱪᱟᱨ ᱤᱫᱤ ᱞᱮᱠᱷᱟᱡ ᱫᱚ ᱦᱟᱸᱜ ᱚᱱᱟ ᱫᱚ ᱫᱤᱥᱟᱹ ᱨᱩᱣᱟᱹᱲᱚᱜᱼᱟ ᱟᱨ ᱚᱝᱠᱟ ᱟᱵᱚᱨᱮᱱ ᱦᱟᱯᱲᱟᱢ ᱢᱟᱱᱮ ᱟᱵᱚ ᱨᱮᱱ ᱢᱮᱱ ᱱᱮᱜ ᱡᱟᱦᱟᱸᱭ ᱠᱚ ᱠᱟᱹᱴᱤᱡ ᱜᱮᱭᱟ ᱩᱝᱠᱩ ᱦᱚᱸᱠᱚ ᱚᱱᱟ ᱠᱚ ᱥᱮᱸᱬᱟ ᱤᱫᱤᱭᱟ ᱛᱚ ᱠᱷᱟᱡ ᱠᱚ ᱵᱩᱪᱟ ᱱᱚᱜᱼᱚ ᱱᱝᱠᱟ ᱠᱟᱱᱟ ᱾
ᱦᱩᱸ, ᱦᱩᱸ, ᱟᱫᱚ ᱱᱚᱣᱟ ᱠᱚ ᱫᱤᱥᱟᱹ ᱨᱩᱣᱟᱹᱨ ᱞᱟᱹᱜᱤᱫ ᱫᱚ ᱮᱱᱛᱮᱜ ᱟᱯᱱᱟᱨᱼᱟᱜ ᱟᱲᱟᱝ ᱛᱮᱜᱮ ᱯᱟᱲᱦᱟᱜ ᱦᱩᱭᱩᱜᱼᱟ ᱛᱚᱵᱮ ᱟᱹᱱᱤᱡ ᱜᱮ ᱦᱩᱭᱩᱜᱼᱟ ᱟᱨ ᱵᱟᱠᱷᱟᱡ ᱫᱚ ᱢᱩᱥᱠᱤᱞ ᱧᱚᱜ ᱜᱮᱭᱟ ᱾
ᱮᱠᱫᱚᱢ ᱢᱩᱥᱠᱤᱞ ᱢᱩᱥᱠᱤᱞ, ᱵᱟᱝᱠᱷᱟᱱ ᱫᱚ ᱮᱴᱟᱜ ᱟᱜ ᱚᱱᱟ ᱡᱟᱦᱟᱸ ᱫᱚᱵᱚᱱ ᱢᱮᱱᱟ ᱮᱴᱟᱜ ᱥᱮᱫ ᱵᱚᱱ ᱪᱟᱞᱟᱜᱼᱟ ᱾ ᱟᱵᱚᱣᱟᱜ ᱫᱚ ᱦᱤᱲᱤᱧᱚᱜᱼᱟ, ᱦᱩᱸ ᱾
ᱮᱸᱜ ᱾ ᱟᱞᱮ ᱥᱮᱜ ᱨᱮ ᱱᱚᱛᱮ ᱨᱮ ᱢᱟᱱᱞᱳ ᱱᱤᱛᱚᱜ ᱦᱩᱲᱩᱢ ᱟᱯᱷᱚᱨ ᱞᱟᱹᱜᱤᱫ ᱡᱟᱦᱟᱸᱭ ᱡᱩᱫᱤ ᱞᱚᱠᱠᱷᱤ ᱵᱟᱨ ᱫᱤᱱᱮᱢ ᱠᱷᱚᱭᱮᱭᱟ,
ᱦᱩᱸ ᱦᱩᱸ ᱦᱩᱸ ᱾
ᱛᱚᱵᱮ ᱩᱱᱤ ᱫᱚ ᱮᱱ ᱦᱤᱞᱳᱜ ᱫᱚ ᱦᱟᱸᱜ ᱦᱩᱲᱩ ᱫᱚ ᱵᱟᱭ ᱮᱢᱟᱢᱟ ᱾
ᱵᱟᱹᱭ ᱮᱢᱟᱢᱟ ᱦᱮᱸ ᱦᱮᱸ ᱴᱷᱤᱠ ᱴᱷᱤᱠ ᱾
ᱠᱟᱱᱟ ᱞᱚᱠᱠᱷᱤ ᱵᱟᱨ ᱦᱤᱞᱳᱜ ᱫᱚ ᱵᱟᱞᱮ ᱵᱟᱝ ᱜᱟᱱᱚᱜᱼᱟ ᱚᱝᱠᱟᱭᱟ ᱠᱚ ᱵᱚᱞᱮ ᱾
ᱦᱮᱸ ᱦᱮᱸ ᱦᱮᱸ ᱾
ᱮᱸᱜ ᱟᱨ ᱟᱵᱚ ᱦᱚᱲ ᱛᱮᱢᱟᱱ ᱞᱚ-ᱞᱚᱠᱠᱷᱤ ᱵᱟᱨ ᱢᱟᱦᱟᱸᱜ ᱥᱟᱹᱜᱩᱱ ᱢᱟᱦᱟ ᱠᱷᱚᱡ ᱥᱟᱨᱫᱤ ᱢᱟᱦᱟ ᱯᱟᱲᱟᱜ ᱠᱟᱱᱟ ᱾
ᱥᱟᱹᱨᱫᱤ ᱢᱟᱦᱟ ᱯᱟᱲᱟᱜ ᱠᱟᱱᱟ, ᱦᱮᱸ ᱾
ᱦᱳᱭ ᱦᱳᱭ ᱥᱟᱹᱨᱫᱤ ᱢᱟᱦᱟ ᱯᱟᱲᱟᱜ ᱠᱟᱱᱟ, ᱟᱫᱚ ᱚᱱᱟᱢᱟ ᱵᱟᱲᱟᱭ ᱵᱟᱹᱱᱩᱜᱼᱟ, ᱟᱫᱚ ᱚᱱᱟ ᱦᱮᱸ ᱟᱫᱚ ᱚᱱᱟ ᱦᱟᱱᱟ ᱫᱤᱠᱩ ᱟᱫᱟᱨ ᱛᱮᱜᱮ ᱩᱱᱤ ᱫᱚ ᱵᱟᱭ ᱮᱢᱟᱢᱟ ᱦᱟᱸᱜ ᱾
ᱫᱤᱠᱩᱣᱟᱜ ᱟᱫᱷᱟᱨ ᱛᱮ ᱚᱱᱮ ᱫᱤᱠᱩ ᱛᱮ ᱦᱮᱣᱟᱣ ᱟᱠᱟᱱ, ᱦᱮᱸ ᱾ ᱚᱱᱟ ᱫᱚ ᱢᱟᱱᱮ ᱱᱤᱡᱮ ᱴᱷᱮᱡ ᱠᱟᱱᱟ ᱯᱷᱮᱨᱚᱝ ᱠᱟ ᱫᱚ ᱱᱤᱭᱚᱢ ᱞᱮᱠᱟ ᱫᱚ ᱵᱟᱝ ᱠᱟᱱᱟ, ᱛᱚ ᱚᱝᱠᱟ ᱜᱮᱠᱚ ᱢᱮᱱ ᱵᱟᱲᱟᱭ ᱛᱟᱦᱮᱱ ᱜᱮᱭᱟ ᱾ ᱡᱩᱫᱤ ᱟᱢ ᱮ ᱵᱟᱝᱞᱟ ᱛᱮᱢ ᱥᱟᱵ ᱠᱷᱟᱡ ᱫᱚ ᱞᱚᱠᱠᱷᱤ ᱵᱟᱨ ᱥᱟᱱᱛᱟᱲ ᱛᱮᱢ ᱢᱟ ᱥᱟᱵ ᱠᱷᱟᱡ ᱫᱚ ᱮ ᱥᱟᱨᱫᱤ ᱢᱟᱦᱟ, ᱡᱩᱫᱤ ᱤᱝᱞᱤᱥ ᱛᱮᱢ ᱥᱟᱵ ᱠᱷᱟᱡ ᱫᱚ ᱛᱷᱟᱨᱥ ᱰᱮ, ᱟᱨᱦᱚᱸ ᱮᱴᱟᱜ ᱵᱷᱟᱥᱟᱛᱮᱢ ᱢᱮᱱ ᱠᱷᱟᱡ ᱫᱚ ᱚᱱᱮ ᱚᱱᱠᱟ ᱛᱟᱞᱚᱦᱮ ᱟᱠᱟᱴᱟᱜ ᱛᱮ ᱟᱢ ᱪᱮᱫ ᱮᱢ ᱥᱟᱵᱟ? ᱩᱱᱤ ᱛᱟᱦᱚᱞᱮ ᱵᱩᱡᱷᱟᱹᱣ ᱦᱩᱭᱩᱜᱼᱟ ᱟᱢ ᱫᱚᱢ ᱢᱮᱱᱫᱟ ᱞᱚᱠᱠᱷᱤ ᱵᱟᱨ, ᱤᱧ ᱢᱟᱧ ᱢᱚᱱᱮ ᱮᱫ ᱛᱟᱸᱦᱮᱫ ᱛᱮᱦᱮᱧ ᱢᱟ ᱥᱟᱹᱨᱫᱤ ᱢᱟᱦᱟ ᱠᱟᱱ, ᱵᱟᱠᱷᱟᱱ ᱢᱮᱛᱟ ᱫᱮᱭᱟ ᱛᱤᱦᱮᱧ ᱢᱟ ᱛᱷᱟᱨᱥ ᱰᱮ ᱠᱟᱱ, ᱪᱤᱠᱟᱛᱮᱢ ᱢᱮᱱ ᱮᱫᱟ ᱥᱮ ᱞᱚᱠᱠᱷᱤ ᱯᱟᱨ ᱠᱟᱱᱟ, ᱦᱚᱜᱼᱚ ᱱᱚᱝᱠᱟ ᱦᱚᱸ ᱢᱤᱫᱴᱮᱱ ᱢᱟᱱᱮ ᱪᱤᱱᱛᱟᱹ ᱠᱷᱟᱱ ᱱᱤᱝᱠᱟᱱ ᱦᱚᱲ ᱫᱚ ᱢᱟᱱᱮ ᱵᱟᱲᱟᱭ ᱦᱚᱲ ᱫᱚ ᱦᱚᱜᱼᱚᱱᱠᱟᱢ ᱡᱩᱠᱛᱤ ᱠᱚᱢ ᱞᱟᱹᱭ ᱫᱟᱲᱮᱭᱟᱠᱚᱣᱟ ᱟᱨ ᱡᱟᱦᱟᱸᱭ ᱵᱟᱭ ᱵᱟᱲᱟᱭ ᱠᱷᱟᱡ ᱫᱚ ᱟᱭᱟᱜ ᱡᱩᱠᱛᱤ ᱛᱮᱜᱮᱭ ᱪᱟᱞᱟᱜᱼᱟ, ᱦᱮᱸ ᱾
ᱦᱮᱸ ᱾ ᱟᱹᱰᱤ ᱢᱩᱥᱠᱤᱞ ᱨᱮ ᱜᱚᱝᱠᱮ ᱱᱚᱛᱮ ᱫᱚ ᱵᱟᱝ ᱫᱚᱞᱮ ᱟᱫ ᱪᱟᱵᱟᱜᱼᱟ ᱵᱟᱝ ᱫᱚ ᱪᱮᱫ ᱞᱮᱠᱟ ᱦᱟᱸᱜ!
ᱦᱮᱸ ᱴᱷᱤᱠ ᱴᱷᱤᱠ, ᱥᱤᱠᱷᱱᱟᱛ ᱡᱩᱫᱤ ᱯᱮ ᱥᱤᱠᱷᱱᱟᱹᱛ ᱪᱟᱞᱟᱜᱼᱟ, ᱛᱟᱦᱚᱞᱮ ᱠᱷᱟᱡ ᱤᱧ ᱫᱩᱧ ᱢᱮᱱᱟ ᱦᱟᱸᱜ ᱵᱟᱝ ᱯᱮ ᱟᱫᱚᱜᱼᱟ ᱴᱷᱤᱠ ᱦᱟᱸᱜ ᱢᱤᱫ ᱫᱤᱱᱚᱜ ᱚᱱᱠᱟᱜᱮ ᱦᱟᱸᱜ ᱮ ᱢᱤᱫ ᱴᱷᱮᱡ ᱯᱮ ᱡᱟᱣᱨᱟᱜᱼᱟ ᱱᱚᱝᱠᱟ ᱜᱮ ᱦᱟᱸᱜ ᱵᱚᱱ ᱧᱟᱯᱟᱢ ᱨᱩᱣᱟᱹᱲᱟ ᱾ ᱡᱩᱫᱤᱵ ᱥᱤᱠᱷᱱᱟᱹᱛ ᱨᱮᱵᱚᱱ ᱛᱟᱭᱚᱢᱚᱜᱼᱟ ᱡᱩᱫᱤ ᱵᱟᱢ ᱵᱟᱝᱯᱮ ᱥᱤᱠᱷᱱᱟᱹᱛᱚᱜᱼᱟ ᱥᱤᱠᱷᱱᱟᱹᱛ ᱛᱮᱯᱮ ᱛᱟᱭᱚᱢᱚᱜᱼᱟ ᱮᱱ ᱠᱷᱟᱱ ᱫᱚ ᱡᱟᱹᱱᱤᱡ ᱦᱮᱸ ᱪᱮᱫ ᱞᱮᱠᱟ ᱪᱚ ᱦᱟᱸᱜ ᱢᱟᱱᱮ ᱴᱷᱤᱠ ᱢᱮᱱ ᱵᱟᱝ ᱜᱟᱱᱚᱜ ᱠᱟᱱᱟ, ᱦᱮᱸ ᱾ ᱮᱴᱟᱜ ᱥᱮᱜ ᱦᱚᱭᱛᱳ ᱦᱟᱱᱛᱮ ᱱᱟᱛᱮ ᱵᱚᱱ ᱪᱟᱞᱟᱣ ᱪᱟᱵᱟᱜᱼᱟ ᱾
ᱦᱩᱸ ᱾
ᱟᱪᱪᱷᱟ ᱟᱯᱮ ᱚᱱᱟ ᱟᱛᱩ ᱨᱮ ᱱᱤᱛᱚᱜ ᱯᱟᱲᱦᱟᱜ ᱜᱤᱫᱽᱨᱟᱹ ᱪᱮᱫ ᱞᱮᱠᱟ ᱢᱮᱱᱟᱜ ᱠᱚᱣᱟ, ᱢᱟᱱᱮ ᱯᱟᱲᱦᱟᱜ ᱠᱟᱱᱟ ᱠᱚᱥᱮ ᱵᱟᱹᱜᱤᱣ ᱠᱟᱫᱟ ᱠᱚ ᱱᱚᱜᱼᱚ ᱱᱚᱝᱠᱟᱱ ᱥᱳᱞᱳ ᱥᱟᱛᱮᱨᱚ ᱵᱚᱪᱷᱚᱨ ᱠᱚᱨᱮᱱ ᱜᱤᱫᱽᱨᱟᱹ ᱠᱚ ᱱᱚᱜᱼᱚ ᱱᱚᱝᱠᱟ ᱪᱮᱫ ᱞᱮᱠᱟ ᱯᱚᱨᱤᱥᱛᱷᱤᱛᱤ?
ᱱᱤᱛᱚᱜ ᱫᱚ ᱦᱟᱜ ᱯᱟᱲᱦᱟᱜ ᱜᱤᱫᱽᱨᱟᱹ ᱫᱚ ᱞᱮᱠᱷᱟᱛᱮ ᱯᱟᱸᱪ ᱪᱷᱚᱴᱤ ᱜᱮ ᱢᱮᱱᱟᱜ ᱠᱚᱣᱟ ᱾
ᱟᱪᱪᱷᱟ, ᱟᱪᱪᱷᱟ ᱾
ᱩᱱᱠᱩ ᱦᱚᱸ ᱥᱮᱵᱮᱱ ᱮᱭᱤᱴ ᱚᱝᱠᱟ ᱢᱮᱱᱟᱜ ᱠᱚᱣᱟᱨ ᱟᱫᱚᱢ ᱠᱚᱫᱚ ᱠᱚ ᱵᱟᱨᱭᱟ, ᱯᱮᱭᱟ ᱫᱚᱠᱚ ᱚᱞ ᱠᱟᱫᱟ ᱦᱟᱸᱜ᱾
ᱚᱸ ᱢᱟᱱᱮ ᱡᱟᱦᱟᱸᱭ ᱠᱚᱞᱮᱡᱽ ᱨᱮᱠᱚ ᱯᱟᱲᱦᱟᱜ ᱠᱟᱱᱟ᱾ ᱱᱚᱝᱠᱟ ᱜᱤᱫᱽᱨᱟᱹ ᱠᱚ ᱢᱮᱱᱟᱜ ᱠᱚᱣᱟ ᱥᱮ ᱵᱟᱹᱱᱩᱜ ᱠᱚᱣᱟ?
ᱠᱚᱞᱮᱡᱽ ᱨᱮᱫᱚ ᱱᱤᱛᱚᱜ ᱫᱚ ᱦᱟᱸᱜ ᱵᱟᱹᱱᱩᱜ ᱠᱚᱣᱟ᱾ ᱱᱚᱰᱮ ᱫᱚ ᱵᱟᱨᱭᱟ ᱜᱟᱱ ᱢᱮᱱᱟᱜ ᱠᱤᱱᱟ᱾ ᱯᱟᱥᱮᱜ ᱦᱟᱱᱟ ᱴᱚᱞᱟ, ᱪᱮᱛᱟᱱ ᱴᱚᱞᱟ ᱠᱷᱚᱡ!
ᱚᱸ᱾ ᱮᱸ, ᱦᱮᱸ᱾
ᱟ ᱱᱚᱰᱮ ᱫᱚ ᱦᱟᱸᱜ 'ᱥᱟᱨᱠᱟᱨᱤ ᱢᱟᱦᱟᱥᱩ' ᱫᱚ ᱱᱤᱛ ᱦᱟᱹᱵᱤᱡ ᱵᱟᱹᱱᱩᱜ ᱠᱚᱣᱟ᱾
ᱚ ᱯᱨᱟᱭᱢᱟᱨᱤᱥ ᱠᱩᱨᱮᱥᱮ ᱪᱮᱹ ᱦᱟᱭᱥ
ᱱᱚᱣᱟ 'ᱯᱨᱟᱭᱢᱟᱨᱤ ᱤᱥᱠᱩᱞ' ᱨᱮ᱾
ᱛᱟᱦᱞᱮ! ᱟ ᱢᱟᱱᱮ ᱮᱢᱱᱤ ᱯᱟᱴ ᱴᱟᱭᱤᱢ ᱠᱚᱛᱮ, ᱴᱤᱪᱟᱨ ᱠᱚᱛᱮ ᱠᱚ ᱪᱟᱞᱩᱭᱮᱫ ᱛᱟᱦᱮᱸᱫ ᱪᱮᱹᱜ ᱞᱮᱠᱟᱛᱮ?
ᱚᱱᱟ ᱢᱤᱜᱴᱮᱜ 'ᱴᱤᱪᱟᱨ' ᱩᱱᱤ ᱠᱚ, ᱩᱰᱩᱠ ᱞᱮᱫᱟ ᱠᱚ, ᱚᱱᱟ ᱫᱚ ᱡᱟᱦᱟᱸᱭ ᱠᱚ ᱢᱮᱛᱟᱜ ᱠᱚ ᱤᱭᱟᱹ 'ᱯᱟᱨᱟ ᱴᱤᱪᱟᱹᱨ'᱾
ᱮᱸ ᱵᱮᱹᱴ ᱡᱮᱹᱴᱷᱮᱹᱭ
ᱚᱱᱟ 'ᱯᱟᱨᱟ ᱴᱤᱪᱟᱛ' ᱛᱮᱜᱮᱠᱚ ᱪᱟᱹᱟᱞᱩᱭᱮᱫᱟ 'ᱥᱤᱥᱠᱩᱞ' ᱫᱚ᱾
ᱚᱸ᱾ ᱚᱸᱵᱮ ᱵᱨᱟᱝ᱾
ᱢᱟᱱᱮ ᱥᱤᱠᱪᱷᱟ-ᱫᱤᱠᱪᱷᱟ ᱱᱚᱰᱮ ᱫᱚ ᱵᱚᱞᱮ ᱟᱹᱰᱤ ᱠᱚᱢ ᱜᱮᱭᱟ!
ᱚ ᱚᱱᱮ ᱚᱱᱟᱜᱮ ᱦᱩᱭᱩᱜ ᱠᱟᱱᱟ, ᱟᱥᱚᱞ ᱢᱟᱱᱮ ᱥᱮ 'ᱮᱰᱩᱠᱮᱥᱮᱱ', ᱚᱱᱮ 'ᱮᱰᱩᱠᱮᱥᱮᱱ' ᱜᱮ ᱦᱟ- -ᱛᱤᱭᱟᱨ ᱠᱟᱱᱟ ᱚᱱᱟ ᱡᱩᱚᱫᱤᱢ ᱥᱮᱲᱟ ᱫᱟᱲᱮ ᱜᱚᱫᱟ ᱥᱮ ᱡᱩᱫᱤ ᱡᱚᱫᱚ ᱦᱚᱲ ᱠᱚ ᱥᱮᱬᱟᱭᱟ ᱵᱟᱝ, ᱛᱟᱦᱞᱮ ᱟᱢ ᱞᱟᱦᱟ ᱪᱟᱞᱟᱜ ᱟᱢ ᱚᱴᱳᱢᱮᱴᱤ ᱟᱡ ᱛᱮᱜᱮ ᱦᱚᱨᱮᱢ ᱧᱟᱢ ᱫᱤᱭᱟ᱾ ᱟ ᱡᱩᱫᱤ 'ᱥᱤᱠᱠᱷᱟ' ᱵᱟᱝ ᱛᱟᱦᱮᱱ ᱠᱷᱟᱡ ᱟᱵᱚ ᱦᱚᱨ ᱫᱚ ᱟᱢ ᱫᱚ ᱵᱟᱢ ᱧᱟᱢᱟᱭ! ᱴᱟᱜ ᱥᱮᱡ ᱜᱮᱢ ᱪᱟᱞᱟᱜᱼᱟ ᱟᱨ ᱵᱩᱡᱩᱲ ᱥᱮᱡ ᱨᱮᱢ ᱵᱚᱞᱚ ᱛᱷᱤᱨᱮᱱ ᱜᱮ ᱟᱫᱚ ᱣᱟᱢ ᱰᱷᱩᱝ ᱠᱚᱜᱼᱟ᱾ ᱦᱩᱸ ᱚᱦᱚᱵᱟ ᱠᱟᱱᱟ᱾ ᱟᱞᱮ ᱱᱚ ᱱᱚᱰᱮᱱᱟᱜ ᱤᱧ ᱞᱟᱹᱭ ᱞᱮᱜᱮ ᱟᱞᱮ ᱟᱛᱩ, ᱟᱞᱮ ᱟᱛᱩ ᱫᱚ ᱠᱟᱹᱴᱤᱡ ᱜᱮᱭᱟ᱾ ᱳᱭ ᱯᱚᱸᱪᱤᱥ ᱴᱤ ᱜᱟᱱ ᱚᱲᱟᱜ ᱢᱮᱱᱟᱜᱼᱟ᱾
ᱦᱩᱸ᱾
ᱟᱫᱚ ᱴᱚᱞᱟ ᱢᱮᱱᱟᱜᱼᱟ, ᱟᱫᱚ ᱦᱚᱱᱛᱮ ᱧᱚᱜ ᱜᱮᱭᱟ᱾ ᱟᱫᱚ ᱟᱞᱮ ᱟᱛᱩ ᱨᱮᱫᱚ ᱱᱚᱰᱮ ᱶᱟᱜ ᱯᱟᱲᱦᱟᱜ ᱛᱮᱫᱚ ᱱᱤᱛᱚᱜ ᱫᱚ ᱟᱹᱰᱤ ᱜᱮ ᱤᱭᱟᱹᱣ ᱠᱟᱱᱟ, ᱢᱟᱱᱮ ᱪᱮᱫᱟᱜ! ᱢᱤᱜᱴᱮᱱ ᱫᱟᱫᱟ ᱦᱚᱲ ᱢᱮᱱᱟᱭ ᱠᱟᱫᱮᱭᱟ ᱟᱨ ᱢᱤᱜᱴᱮᱱ ᱦᱟᱱᱟᱜ ᱠᱩᱞᱦᱤ ᱨᱮᱱ, ᱛᱚ ᱦᱩᱭᱱᱟ ᱢᱤᱜ ᱵᱚᱪᱷᱚᱨ ᱜᱟᱱ ᱢᱟᱱᱮ ᱵᱷᱟᱹᱞᱤ ᱠᱤᱱ, ᱯᱟᱲᱦᱟᱣᱮᱜ ᱠᱤᱱ ᱥᱩᱨᱩ ᱠᱟᱫᱟ, ᱡᱚᱛᱚ ᱦᱚᱲ ᱠᱚ ᱯᱟᱲᱦᱟᱜᱼᱟ, ᱟᱨᱠᱤ᱾
ᱦᱩᱸ᱾
ᱛᱟᱜ ᱠᱟᱱ ᱥᱮ ᱚᱸᱰᱮ ᱠᱚ ᱧᱤᱨ ᱪᱟᱞᱟᱜᱼᱟᱸ᱾ ᱚᱸᱰᱮ ᱫᱚᱠᱟᱱ ᱥᱩᱨ ᱨᱮ ᱢᱮᱱᱟᱜᱼᱟ, ᱢᱟᱱᱮ ᱩᱝᱠᱩ ᱦᱚ ᱢᱤᱜᱴᱮᱱ ᱤᱭᱟᱹ ᱢᱟᱱᱮ ᱱᱮᱥᱟ ᱞᱮᱠᱟ ᱞᱟᱜᱟᱣ ᱠᱟᱜ ᱠᱚᱣᱟ, ᱡᱮ ᱤᱧ ᱯᱟᱲᱦᱟᱜ ᱪᱟᱞᱟᱣ ᱜᱮ ᱞᱟᱜᱟᱣᱤᱧᱟᱹ ᱵᱳᱜ ᱡᱚᱢᱟᱜᱼᱤᱧ ᱧᱟᱢᱟ, ᱚᱸᱰᱮᱹᱧ ᱪᱟᱞᱟᱜᱼᱟ᱾ ᱨᱟᱹᱥᱠᱟᱹ ᱟᱨᱠᱤ ᱢᱤᱜᱴᱮᱡ ᱫᱚᱞ-ᱵᱚᱞᱟᱛᱮᱦ ᱡᱚᱛᱚ ᱜᱤᱫᱽᱨᱟᱹ ᱠᱚ ᱪᱟᱞᱟᱜᱼᱟᱥ ᱮᱸᱦ ᱡᱟᱦᱟᱸᱭ ᱵᱟᱝᱮ ᱪᱟᱞᱟᱜ ᱨᱮᱦᱚᱸ, ᱩᱱᱤ ᱦᱚᱸ ᱤᱨᱮ ᱩᱝᱠᱩ ᱜᱤᱫᱽᱨᱟᱹ ᱧᱮᱞᱛᱮ ᱦᱮᱞᱟᱜ ᱥᱟᱱᱟᱭᱭᱟ, ᱮᱸᱦ᱾ ᱩᱝᱠᱩ ᱱᱮᱰᱮ ᱠᱚ ᱪᱟᱞᱟᱜ ᱠᱟᱱᱟ ᱵᱮᱜᱟᱛᱮᱹ, ᱤᱧ ᱦᱚᱹᱧ ᱪᱟᱞᱟᱣ ᱞᱮᱱ ᱜᱮ ᱚᱱᱮ ᱚᱝᱠᱟ᱾
ᱟᱪᱪᱷᱟ ᱜᱚᱝᱠᱮ, ᱡᱟᱦᱟᱸᱴᱟᱜ 'ᱤᱥᱠᱩᱞ' ᱚᱸᱰᱮ ᱠᱚ ᱪᱟᱹᱞᱩᱭᱮᱫᱟ, ᱚᱱᱟ ᱫᱚ 'ᱥᱟᱨᱠᱟᱨ' ᱯᱟᱦᱴᱟ ᱠᱷᱚᱡ ᱥᱮ ᱱᱤᱡᱮᱨ ᱛᱮ?
ᱵᱟᱦ 'ᱥᱚᱨᱠᱟᱨ', 'ᱥᱚᱨᱠᱟᱨᱤᱦ'᱾ 'ᱥᱚᱨᱠᱟᱨᱤ' ᱠᱟᱱᱟ 'ᱯᱨᱟᱭᱢᱟᱨᱤ' ᱵᱟᱨᱭᱟ ᱩᱸ ᱤᱭᱟᱹ ᱢᱮᱱᱟᱜ ᱠᱤᱱᱟᱹ ᱢᱤᱜᱴᱮᱱ ᱢᱮᱰᱟᱢ ᱟᱨ ᱢᱮᱜᱴᱮᱱ ᱴᱤᱪᱟᱨ ᱢᱮᱱᱟᱭᱟ᱾
ᱩᱸ᱾
'ᱥᱚᱨᱠᱟᱨᱤ' ᱠᱟᱱᱟ 'ᱤᱥᱠᱩᱞ' ᱫᱚ ᱟᱨ 'ᱟᱭᱥᱤ ᱰᱤᱭᱮᱥ' ᱠᱚ ᱢᱮᱱᱟᱜ ᱟᱥᱮ ᱵᱟᱝ ᱟᱯᱮ ᱥᱮᱡ ᱠᱚ?
ᱵᱟᱹᱱᱩᱜᱼᱟ᱾
'ᱟᱭᱥᱤ ᱰᱤᱭᱮᱥ' ᱵᱟᱹᱱᱩᱜᱼᱟ!
ᱩᱸᱦᱩᱸᱜ᱾
ᱟᱭ ᱵᱟᱵᱟ ᱛᱟᱦᱞᱮ ᱠᱟᱹᱴᱤᱡ ᱜᱤᱫᱽᱨᱟᱹ ᱠᱚᱫᱚ ᱚᱝᱠᱟ ᱥᱩᱲᱮ-ᱢᱩᱲᱮ ᱵᱟᱝᱠᱚ ᱧᱟᱢ ᱛᱷᱮᱱᱟ, ᱡᱟᱦᱟᱱᱟᱜ ᱠᱚ, ᱯᱩᱥᱴᱤ ᱡᱟᱛᱤᱭᱚ ᱠᱷᱟᱵᱟᱨ ᱠᱚᱸ?
ᱱᱚᱣᱟ ᱯᱟᱥᱮ ᱜᱮ ᱟᱹᱛᱩ ᱨᱮ ᱢᱮᱱᱟᱜ ᱟᱠᱟᱫᱟ᱾ ᱟᱫᱚ ᱚᱸᱰᱮ ᱫᱚ ᱵᱟᱠᱚ ᱪᱟᱞᱟᱜ ᱠᱟᱱᱟ᱾
ᱦᱚᱸ᱾
ᱟᱨ ᱚᱠᱟᱴᱟᱜ ᱱᱤᱛᱳ ᱢᱮᱱᱟᱜ ᱚᱱᱟ ᱫᱚ ᱪᱮᱫ ᱞᱮᱠᱟ ᱪᱚᱢ ᱢᱮᱱ ᱦᱚᱪᱚ ᱠᱮᱜ ᱵᱟᱹᱧ ᱵᱩᱡᱷᱟᱹᱣ ᱞᱮᱫᱟ?
ᱟᱭ ᱥᱤ ᱰᱤ ᱮᱥ, ᱢᱟᱱᱮ ᱟᱞᱮ ᱫᱚ ᱪᱮᱫ ᱞᱮᱠᱟᱞᱮ ᱢᱮᱱᱟᱜ ᱪᱮᱫ ᱞᱮᱠᱟ ᱪᱚᱝᱼᱟ? ᱢᱟᱱᱮ ᱪᱟᱭᱞᱮ ᱢᱟᱱᱮ ᱜᱤᱫᱽᱨᱟᱹ ᱠᱚ ᱟᱭ ᱥᱤ ᱰᱤ ᱮᱥ
ᱟᱪᱪᱷᱟ, ᱟᱞᱮ ᱫᱚ ᱦᱟᱸᱜ ᱱᱚᱰᱮ ᱫᱚ ᱚᱱᱟ ᱫᱚ ᱟᱸᱜᱚᱱ ᱵᱟᱲᱤ᱾
ᱟᱪᱪᱷᱟ ᱟᱪᱪᱷᱟ ᱴᱷᱤᱠ ᱴᱤᱠ ᱚᱝᱜᱚᱱᱣᱟᱲᱤ ᱦᱚᱸᱠᱚ ᱢᱮᱱ ᱛᱟᱦᱮᱱ ᱜᱮᱭᱟ᱾ ᱱᱚᱣᱟ ᱦᱮᱸ ᱳ ᱚᱱᱟᱜᱤᱧ ᱢᱮᱱ ᱴᱷᱤᱠ ᱠᱮᱫᱼᱟ᱾
ᱟᱜᱮᱱᱵᱟᱲᱤ ᱫᱚ ᱦᱟᱸ ᱱᱮᱥ ᱠᱷᱚᱱ ᱜᱮ ᱪᱟᱹᱞᱩ ᱟᱠᱟᱱᱟ ᱱᱚᱸᱰᱮ᱾
ᱚ ᱴᱷᱤᱠ ᱴᱷᱤᱠ ᱴᱷᱤᱠ ᱦᱟᱹᱭ ᱚᱱᱟ ᱜᱮ᱾
ᱟᱫᱚ ᱟᱯᱱᱟᱨ ᱦᱚᱲ ᱜᱮ ᱫᱟᱠᱟ ᱩᱛᱩᱭ ᱫᱚ ᱦᱟᱜ ᱮ ᱱ ᱪᱚᱱᱚ ᱦᱚᱪᱚ ᱟᱠᱟᱱᱟ᱾
ᱦᱮᱸ ᱦᱮᱸ ᱵᱟᱝ ᱚᱱᱟ ᱠᱚᱫᱚ ᱪᱟᱹᱞᱩᱭ ᱯᱮ ᱟᱨ ᱟᱯᱮ ᱨᱮᱱ ᱡᱟᱦᱟᱸ ᱛᱤᱱᱟᱹᱜ ᱥᱤᱠᱷᱱᱟᱛᱚ᱾ ᱢᱮᱱᱟᱜ ᱠᱚᱣᱟ ᱛᱤᱨᱞᱟᱹ ᱠᱚ ᱟᱯᱮ ᱚᱱᱟᱨᱮ ᱱᱤᱭᱟᱹᱠ ᱠᱚᱯᱮ ᱡᱟᱛᱮ ᱟᱞᱮ ᱫᱚ ᱯᱟᱲᱦᱟᱣ ᱠᱚ ᱵᱚᱞᱮ ᱵᱟᱲᱟᱭᱟ ᱜᱤᱫᱽᱨᱟᱹ ᱞᱮᱯᱮ ᱯᱟᱲᱦᱟᱣᱜ ᱠᱚ ᱟᱞᱮ ᱛᱮᱜᱮ᱾
ᱚᱱᱟ ᱠᱚ ᱫᱟᱵᱤᱭ ᱯᱮ, ᱮᱱᱟᱹ ᱠᱷᱟᱱ ᱫᱚ ᱟᱯᱮ ᱦᱚᱸ ᱠᱚᱨᱢᱚ ᱥᱚᱝᱥᱛᱟᱱ ᱦᱚᱸ ᱵᱟᱝ ᱦᱩᱭᱩᱜ ᱛᱟᱯᱮᱭᱟ ᱟᱨ ᱟᱯᱮᱨᱮᱱ ᱜᱤᱫᱽᱨᱟᱹ ᱦᱚᱸ ᱯᱩᱥᱴᱤ ᱠᱚᱛᱮ ᱵᱟᱝ ᱠᱚ ᱠᱚ ᱚᱵᱷᱟᱵᱚᱜᱼᱟ᱾ ᱡᱚᱢᱟᱜ ᱠᱚ ᱧᱟᱢᱟ ᱵᱷᱟᱹᱜᱤ, ᱵᱷᱟᱹᱜᱤ ᱚᱱᱟ ᱰᱮᱞᱤ, ᱦᱮᱸ᱾
ᱦᱩᱸᱻ᱾ ᱟᱭᱢᱟ ᱫᱤᱱ ᱠᱷᱚᱱᱟᱜ ᱱᱚᱰᱮ ᱫᱚ ᱵᱟᱝ ᱛᱟᱦᱮᱸ ᱠᱟᱱᱟ᱾ ᱚᱱᱟ ᱫᱚ ᱮᱴᱟᱜ ᱟᱹᱛᱳ ᱨᱮᱜᱮ ᱛᱟᱦᱮᱸ ᱠᱟᱱᱟ᱾ ᱟᱫᱚ
ᱦᱚᱸ᱾
ᱢᱮᱱᱮᱫ ᱛᱟᱦᱮᱱ ᱠᱚ ᱵᱚᱞᱮ ᱡᱚᱱ ᱥᱚᱝᱠᱷᱟ ᱟᱫᱷᱟᱨ ᱛᱮ ᱵᱚᱞᱮ ᱦᱩᱭᱩᱜᱼᱟ, ᱱᱚᱣᱟ ᱠᱚᱫᱚ ᱟᱫᱚ ᱱᱤᱭᱟᱹ ᱫᱷᱟᱣ ᱫᱚ ᱦᱚᱲ ᱞᱮ ᱰᱷᱮᱨ ᱮᱱᱛᱮ ᱱᱚᱸᱰᱮ ᱠᱚ ᱵᱮᱱᱟᱣ ᱠᱮᱫᱟ᱾
ᱵᱮᱱᱟᱣ ᱫᱚᱨᱠᱟᱨ ᱠᱟᱱᱟ᱾ ᱟᱞᱮ ᱟᱞᱮ ᱦᱚᱸ ᱯᱟᱸᱪᱴᱤ ᱯᱟᱲᱟ ᱢᱮᱱᱟᱜ ᱛᱟᱞᱮᱭᱟ᱾ ᱟᱞᱮ ᱫᱚ ᱟᱫᱚ ᱯᱟᱸᱪᱴᱤ ᱯᱟᱲᱟ ᱨᱮ ᱯᱮᱭᱟ ᱢᱮᱱᱟᱜ ᱛᱟᱞᱮᱭᱟ᱾
ᱦᱮᱸ᱾
ᱟᱞᱮ ᱞᱟᱹᱜᱤᱫ ᱢᱤᱫᱴᱮᱱ ᱟᱞᱮ ᱟᱹᱛᱩ ᱨᱮ ᱢᱤᱫᱴᱮᱱ ᱥᱮᱯᱟᱨᱮᱴ ᱚᱱᱟ ᱟᱹᱛᱩ ᱨᱮ ᱢᱤᱫᱴᱮᱡ ᱟᱨᱚ ᱢᱤᱫᱴᱮᱱ ᱫᱤᱠᱩ ᱟᱹᱛᱩ ᱢᱮᱱᱟᱜᱼᱟ᱾ ᱚᱱᱟ ᱟᱨ ᱢᱤᱫᱴᱮᱱ ᱟᱞᱟᱫᱟ᱾
ᱦᱩᱸ᱾
ᱢᱤᱫᱴᱮᱡ ᱜᱮᱭᱟ ᱟᱹᱛᱩ ᱧᱩᱛᱩᱢ ᱫᱚ, ᱱᱚᱣᱟ ᱢᱟᱱᱮ ᱞᱟᱛᱟᱨ ᱠᱩᱞᱦᱤ ᱪᱮᱛᱟᱱ ᱠᱩᱞᱦᱤ ᱠᱤᱱᱛᱩ ᱯᱮᱭᱟ ᱵᱟᱭ ᱚᱱᱠᱟᱱᱟᱜ ᱚᱝᱜᱚᱱᱣᱟᱲᱤ ᱢᱮᱱᱟᱜ ᱟᱠᱟᱫᱟ᱾
ᱦᱩᱸ ᱦᱩᱸ᱾
ᱱᱚᱜᱼᱚᱭ ᱱᱚᱝᱠᱟ᱾
ᱟᱨ ᱛᱚᱵᱮ ᱟᱨ ᱡᱟᱦᱟᱸᱱᱟᱜ ᱠᱚ?
ᱟᱨ ᱡᱟᱦᱟᱱᱟᱜ ᱠᱚᱫᱚ ᱦᱟᱸᱜ ᱱᱚᱜᱼᱚᱭ ᱱᱤᱛᱚᱜ ᱫᱚ ᱦᱟᱸᱜ ᱱᱚᱛᱮ ᱟᱞᱮᱥᱮᱫ ᱯᱟᱛᱟ ᱦᱩᱭᱩᱜ ᱠᱟᱱᱟ ᱦᱟᱸᱜ᱾ ᱢᱟᱱᱮ ᱥᱟᱺᱜᱤᱧ ᱫᱚ ᱥᱟᱺᱜᱤᱧ ᱧᱚᱜ ᱜᱮᱭᱟ, ᱟᱫᱚ ᱴᱨᱮᱱ ᱡᱳᱜᱟᱡᱳᱜᱽ ᱵᱷᱟᱹᱜᱮ ᱢᱮᱱᱟᱜᱼᱟ᱾ ᱟᱫᱚ ᱚᱱᱛᱮ ᱜᱮ ᱦᱟᱸᱜ ᱵᱤᱥᱤ ᱦᱚᱲ ᱠᱚ ᱪᱟᱞᱟᱣᱱᱟ ᱛᱤᱦᱤᱧ ᱫᱚ ᱢᱟᱱᱮ ᱟᱞᱮ ᱟᱹᱨᱠᱤ, ᱧᱮᱞ ᱠᱚ ᱚᱸᱰᱮ ᱟᱹᱰᱤ ᱜᱮ ᱵᱷᱤᱲᱚᱜ ᱛᱟᱦᱮᱱᱟ ᱟᱨ ᱟᱵᱚᱣᱟᱜ ᱢᱚᱡᱽ ᱜᱮ ᱢᱟᱱᱮ ᱦᱚᱲ ᱠᱚ ᱟᱹᱰᱤ ᱠᱚ ᱡᱟᱣᱨᱟᱜᱼᱟ᱾ ᱟᱵᱚ ᱦᱚᱲ ᱠᱚ᱾
ᱩᱸ ᱻᱦᱩᱸ, ᱟᱫᱚ ᱟᱵᱩᱣᱟᱜ ᱤᱭᱟᱹ ᱥᱟᱶ ᱚᱸᱰᱮ ᱡᱚᱲᱟᱣ ᱢᱮᱱᱟᱜ ᱟᱠᱟᱫᱟ?
ᱡᱚᱲᱟᱣ ᱫᱚ ᱚᱱᱠᱟ ᱫᱚ ᱵᱟᱱᱩᱜᱼᱟ᱾ ᱟᱵᱩᱣᱟᱜ ᱥᱟᱶ ᱫᱚ᱾ ᱠᱤᱱᱛᱩ ᱚᱱᱟ ᱮᱞᱟᱠᱟ ᱨᱮ ᱦᱚᱲ ᱵᱮᱥᱤ ᱢᱮᱱᱟᱜ ᱠᱚᱣᱟ᱿ ᱟᱫᱚ ᱡᱟᱨ ᱯᱷᱚᱞᱮ ᱢᱟᱱᱮ ᱦᱚᱲ ᱠᱚ ᱫᱚ ᱟᱹᱰᱤ ᱠᱚ ᱡᱟᱣᱨᱟᱜᱼᱟ ᱟᱨ ᱡᱟᱦᱟᱸ ᱛᱤᱱᱟᱹᱜ ᱟᱵᱩ ᱟᱜ ᱮᱱᱮᱡ ᱥᱟᱯᱟᱯ ᱢᱮᱱᱟᱜᱼᱟ, ᱞᱩᱜᱽᱲᱤᱡ ᱞᱟᱯᱚ ᱡᱚᱛᱚ ᱡᱤᱱᱤᱥ ᱮᱢ ᱧᱟᱢᱟ ᱟᱜ ᱥᱟᱨ, ᱠᱟᱹᱯᱤ ᱛᱤᱨᱭᱳ ᱵᱟᱱᱟᱢ ᱥᱟᱱᱟᱢᱟᱜ ᱧᱟᱢᱚᱜᱼᱟ᱾ ᱚᱱᱟᱠᱟ ᱫᱚ ᱢᱟᱱᱮ ᱦᱚᱲ ᱠᱚ ᱡᱟᱹᱥᱛᱤ ᱧᱚᱜ ᱜᱮᱭᱟ᱾ ᱠᱤᱱᱛᱩ ᱫᱤᱠᱩᱣᱟᱜ ᱠᱟᱱᱟ ᱦᱳᱭᱛᱳ ᱯᱟᱛᱟ ᱫᱚ
ᱩᱸ ᱦᱩᱸ
ᱟᱫᱚ ᱚᱱᱟ ᱦᱚᱛᱮᱫ ᱛᱮ ᱟᱫᱚ ᱱᱮᱥ ᱠᱷᱚᱱ ᱫᱚ ᱯᱟᱹᱣᱨᱟᱹ ᱦᱟᱺᱰᱤ ᱠᱚ ᱵᱚᱱᱫᱚ ᱠᱮᱫᱟ ᱦᱚᱞᱟ ᱜᱮ ᱵᱷᱤᱰᱭᱳᱧ ᱧᱮᱞ ᱠᱮᱫᱟ᱾ ᱢᱟᱱᱮ ᱯᱩᱞᱤᱥ ᱠᱚ ᱦᱮᱡ ᱞᱮᱱᱟ ᱫᱚᱢᱮ ᱠᱚ ᱟᱹᱠᱷᱨᱤᱧᱮᱫ ᱛᱟᱦᱮᱱᱟ ᱢᱮᱫᱽᱱᱤᱯᱩᱨ ᱠᱷᱳᱪ ᱠᱚ ᱦᱮᱡ ᱟᱠᱟᱱᱟ᱾